ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱦᱮᱸ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱦᱚᱸ ᱮᱸ ᱪᱮᱫ ᱵᱮᱱ ᱪᱤᱠᱟᱹᱭᱮᱼᱟ
ᱮᱸ ᱪᱮᱫ ᱦᱚᱸᱜᱮ ᱵᱟᱝ ᱱᱚᱜᱚᱭ ᱫᱩᱲᱩᱵ ᱵᱟᱲᱟ ᱟᱠᱟᱱᱟᱹᱧ ᱤᱧ ᱫᱚ ᱟᱢ ᱜᱮ ᱪᱮᱫ ᱮᱢ ᱪᱤᱠᱟᱹᱭᱮᱫᱟ
ᱚᱻ ᱤᱧ ᱦᱚᱸ ᱫᱩᱲᱩᱵ ᱵᱟᱲᱟ ᱟᱠᱟᱱᱟᱹᱧ ᱚ ᱱᱟᱥᱛᱟ ᱠᱚᱫᱚ ᱦᱩᱭᱮᱱᱟ ᱡᱚᱢ ᱵᱟᱲᱟ
ᱦᱮᱸ ᱦᱩᱭ ᱮᱱᱟ
ᱚ ᱦᱮᱸ ᱤᱧᱦᱧ ᱡᱚᱢ ᱟᱠᱟᱫᱟ ᱛᱚ ᱱᱟᱥᱼᱼ ᱛᱟ ᱫᱚ ᱢᱟᱱᱮ ᱪᱮᱫ ᱛᱟᱦᱮᱸ ᱠᱟᱱᱟ ᱡᱚᱢ ᱨᱮ ᱫᱟᱜᱢᱟᱹᱲᱤ ᱥᱮ ᱚᱱᱠᱟ ᱡᱟᱦᱟᱱᱟᱜ ᱠᱷᱟᱹᱡᱟᱹᱲᱤ ᱛᱟᱵᱮᱱ ᱠᱚ
ᱵᱟᱝ ᱵᱟᱝ ᱫᱟᱜ ᱢᱟᱲᱤ ᱜᱮ ᱛᱟᱦᱮᱸ ᱠᱟᱱᱟ ᱫᱟᱜ ᱢᱟᱲᱤ ᱟᱲᱟᱜ ᱵᱷᱟᱡᱤ
ᱚ ᱛᱟᱦᱚᱞᱮ ᱦᱮᱸ ᱞᱟᱹᱭᱢᱮ
ᱟᱢ ᱫᱚ ᱵᱟᱢ ᱱᱟᱥᱛᱟ ᱟᱠᱟᱱᱟ
ᱦᱮᱸ ᱱᱟᱥᱛᱟ ᱟᱠᱟᱱᱟᱹᱧ
ᱚ
ᱦᱮᱸ ᱤᱧ ᱦᱚᱸ ᱚᱱᱠᱟ ᱱᱟᱥᱛᱟ ᱟᱠᱟᱱ ᱜᱤᱭᱟᱹᱧ ᱫᱟᱜ ᱢᱟᱹᱲᱤ ᱠᱚᱫᱚ ᱤᱧ ᱫᱚ ᱵᱟᱹᱧ ᱡᱚᱢᱠᱟ ᱤᱧ ᱫᱚ, ᱠᱷᱟᱡᱟᱹᱲᱤᱧ ᱡᱚᱢ ᱠᱮᱫᱼᱟ
ᱦᱮᱸ ᱚᱱᱟ ᱦᱚᱸ ᱵᱷᱟᱜᱤ ᱜᱮᱭᱟ
ᱦᱮᱸ
ᱛᱚ ᱚᱱᱛᱮ ᱛᱮᱦᱤᱧ ᱜᱟᱯᱟ ᱚᱱᱛᱮ ᱫᱟᱜ ᱡᱟᱹᱯᱩᱫ ᱪᱮᱫ ᱞᱮᱠᱟ
ᱫᱟᱜ ᱡᱟᱹᱯᱩᱫ ᱢᱟ ᱥᱮᱛᱟᱜ ᱠᱷᱚᱱ ᱫᱚᱢᱮ ᱫᱟᱜ ᱫᱟᱭ ᱟᱨ ᱦᱚᱞᱟ ᱠᱚᱦᱚᱸᱭ ᱫᱟᱜ ᱠᱮᱫ ᱜᱮᱭᱟ ᱟᱫᱚ ᱫᱚᱢᱮ ᱫᱚ ᱵᱟᱭ ᱫᱟᱜ ᱮᱫᱟ ᱫᱟᱜ ᱫᱚᱭ ᱫᱟᱜ ᱮᱼᱟ ᱚᱱᱠᱟ ᱦᱚᱲ ᱵᱷᱤᱲᱠᱟᱹᱣ ᱞᱮᱠᱟ
ᱦᱚᱦᱚ ᱟᱨ ᱛᱟᱦᱚᱞᱮ ᱦᱩᱲᱩ ᱮᱨ ᱟᱯᱷᱚᱨ ᱠᱚᱫᱚ ᱯᱩᱨᱟᱹᱣ ᱠᱟᱫᱟ ᱯᱮ ᱥᱮ ᱟᱹᱣᱨᱤ
ᱦᱳᱭ ᱵᱟᱹᱛᱟᱹᱲᱤ ᱫᱚᱞᱮ ᱜᱤᱰᱤ ᱟᱠᱟᱜᱼᱟ ᱟᱫᱚ ᱧᱮᱞ ᱦᱩᱭᱩᱜ ᱠᱟᱱᱟ ᱪᱮᱫ ᱞᱮᱠᱟ ᱡᱟᱱᱟᱢᱚᱜ ᱠᱟᱱᱟ ᱫᱟᱜ ᱛᱮᱢᱟ ᱥᱚᱝᱜᱮ ᱥᱚᱝᱜᱮ ᱜᱮ ᱧᱟᱢ ᱠᱮᱫᱟᱭ ᱟᱫᱚ ᱫᱚᱢᱮ ᱫᱚ ᱵᱟᱝ ᱡᱟᱱᱟᱢ ᱞᱮᱱᱟ
ᱦᱩᱸ
ᱟᱯᱮ ᱥᱮᱫ ᱫᱚ
ᱦᱮᱸ ᱟᱞᱮᱥᱮᱫ ᱫᱚ ᱦᱟᱸᱜ ᱢᱟᱲᱟᱝ ᱧᱚᱜ ᱨᱮᱠᱚ ᱜᱤᱰᱤ ᱟᱠᱟᱫᱟ ᱦᱟᱸᱜ ᱟᱫᱚ ᱚᱢᱚᱱ ᱠᱟᱱ ᱜᱮᱭᱟ ᱦᱟᱸᱜ ᱜᱟᱪᱷᱤ ᱠᱚ ᱦᱟᱨᱟ ᱟᱠᱟᱱ ᱜᱮᱭᱟ ᱟᱫᱚ ᱦᱟᱨᱟ ᱧᱚᱜ ᱞᱮᱱ ᱜᱮᱭᱟ ᱟᱫᱚ ᱩᱱ ᱥᱚᱢᱚᱭ ᱦᱟᱸᱜ ᱵᱟᱭ ᱫᱟᱜᱮᱫ ᱛᱟᱦᱮᱱᱟ ᱛᱚ ᱫᱚᱢᱮ ᱥᱤᱛᱩᱝᱮᱫ ᱛᱟᱦᱮᱱᱟ ᱦᱳᱭ ᱩᱱ ᱥᱚᱢᱚᱭ ᱚᱱᱟ ᱚᱱᱟ ᱜᱟᱹᱪᱷᱤ ᱠᱚ ᱫᱟᱨᱮ ᱠᱚ ᱠᱚ ᱢᱟᱱᱮ ᱥᱤᱛᱩᱝ ᱛᱮ ᱚᱱᱟ ᱢᱚᱪᱲᱟ ᱴᱟᱭᱤᱯᱚᱜ ᱠᱟᱱ ᱛᱟᱦᱮᱸᱱᱟ ᱟᱫᱚ ᱦᱚᱞᱟ ᱢᱟᱫᱷᱮᱨ ᱮ ᱫᱟᱜ ᱠᱮᱫ ᱛᱮ ᱮᱠᱷᱚᱱ ᱫᱚ ᱦᱟᱸᱜ ᱵᱟᱧᱪᱟᱣ ᱧᱚᱜ ᱠᱟᱱᱟ ᱦᱟᱸᱜ ᱟᱨ ᱡᱟᱦᱟᱸ ᱢᱤᱫ ᱦᱮᱸ ᱦᱮᱸ ᱦᱟᱹᱨᱤᱭᱟᱹᱲ ᱜᱮ ᱧᱮᱞᱚᱜ ᱠᱟᱱᱟ ᱟᱫᱚ ᱟᱫᱚ ᱢᱤᱫ ᱵᱟᱨ ᱡᱟᱦᱟᱸᱭ ᱠᱚ ᱵᱟᱠᱚ ᱵᱟᱠᱤ ᱛᱟᱦᱮᱸ ᱠᱟᱱ ᱛᱟᱠᱚ ᱵᱟᱠᱚ ᱮᱨ ᱟᱠᱟᱫ ᱛᱟᱦᱮᱸᱱᱟ ᱩᱱᱠᱩ ᱫᱚ ᱦᱟᱸᱜ ᱜᱟᱯᱟ ᱠᱚᱥᱮᱫ ᱫᱚ ᱡᱩᱛᱩᱜ ᱛᱟᱠᱚᱣᱟ ᱦᱟᱸᱜ ᱡᱮᱦᱮᱛᱩ ᱦᱚᱞᱟ ᱟᱨ ᱢᱟᱫᱷᱮᱨ ᱰᱷᱮᱨ ᱜᱮ ᱫᱟᱜ ᱠᱮᱜ-ᱟᱭ
ᱚ ᱢᱟᱱᱮ ᱵᱷᱟᱜᱤ ᱜᱮ ᱫᱟᱜ ᱠᱮᱜ-ᱭᱟ ᱚᱱᱛᱮ ᱫᱚ
ᱦᱮᱸ ᱵᱷᱟᱜᱮ ᱜᱮᱭ ᱫᱟᱜ ᱠᱮᱫᱟ, ᱟᱞᱮ ᱫᱚ ᱛᱮ ᱜᱷᱩᱴᱩᱨ ᱨᱮᱜᱮᱞᱮ ᱮᱨ ᱛᱟᱦᱮᱱᱟ ᱥᱮ ᱦᱩᱲᱩ ᱢᱟᱱᱮ ᱟᱯᱷᱩᱨ ᱛᱟᱦᱮᱸᱱᱞᱮ ᱜᱷᱩᱴᱩᱨ ᱨᱮᱜᱮ
ᱚ
ᱟᱯᱮ ᱫᱚ ᱦᱟᱸᱜ ᱞᱚᱥᱚᱫ ᱟᱯᱮ ᱫᱚ ᱦᱟᱱᱟ ᱞᱚᱥᱚᱫ ᱤᱭᱟᱹ ᱠᱷᱮᱛᱨᱮ ᱦᱟᱸᱜ ᱞᱚᱥᱚᱫ ᱤᱭᱟᱹ ᱨᱮ
ᱯᱩᱨᱟᱹ ᱞᱚᱥᱚᱫ ᱫᱚ ᱵᱟᱝ ᱱᱟᱜ ᱱᱚᱝᱠᱟ ᱵᱟᱹᱛᱟᱹᱲᱤ ᱜᱮ ᱵᱟᱹᱛᱟᱹᱲᱤ ᱫᱚ ᱡᱟᱦᱟᱱ
ᱦᱚᱸ ᱦᱚᱸ, ᱦᱚᱸ ᱦᱚᱸ ᱦᱚᱸ ᱦᱚᱸ
ᱟᱨ ᱱᱚᱜᱼᱚᱭ ᱫᱟᱜ ᱢᱟ ᱱᱚᱝᱠᱟᱭ ᱫᱟᱜ ᱟᱞᱮ ᱠᱟᱱ ᱟᱨ ᱛᱚᱞᱟ ᱠᱚᱦᱚᱸ ᱫᱚᱢᱮ ᱵᱟᱹᱱᱩᱜ ᱛᱟᱞᱮᱭᱟ ᱟᱞᱮ ᱫᱚ ᱨᱚᱦᱚᱭ ᱠᱟᱹᱢᱤ ᱠᱚᱫᱚ ᱟᱹᱣᱨᱤ ᱞᱮ ᱞᱟᱦᱟ ᱫᱟᱲᱮᱭᱟᱜᱼᱟ ᱟᱯᱮ ᱫᱚ ᱯᱮ ᱞᱟᱦᱟ ᱠᱮᱫᱟ
ᱵᱟᱝ ᱵᱟᱝ ᱨᱚᱦᱚᱭ ᱠᱟᱹᱢᱤ ᱫᱚ ᱦᱟᱸᱜ ᱟᱹᱣᱨᱤ ᱞᱮ ᱞᱟᱦᱟᱭᱟ ᱦᱟᱸᱜ ᱟᱨ ᱢᱟᱱᱮ ᱠᱤᱪᱷᱩ ᱫᱤᱱ ᱟᱨ ᱥᱟᱛ ᱟᱴ ᱫᱤᱱ ᱯᱚᱨᱮ ᱚᱱᱠᱟ ᱡᱩᱫᱤ ᱢᱟᱨᱟᱝ ᱧᱚᱜ ᱫᱟᱜᱟ ᱛᱟᱦᱚᱞᱮ ᱠᱷᱟᱱ ᱢᱤᱫ ᱵᱟᱨ ᱨᱚᱦᱚᱭ ᱠᱚ ᱟᱨᱟᱢᱵᱚᱭᱟ ᱦᱟᱸᱜ
ᱚᱸ, ᱟᱫᱚ ᱜᱷᱩᱴᱩ ᱦᱩᱲᱩ ᱠᱚᱫᱚ ᱪᱮᱫ ᱠᱚ ᱯᱮ ᱨᱚᱦᱚᱭ ᱜᱮᱭᱟ
ᱜᱷᱩᱴᱩ ᱨᱮᱫᱚ ᱟᱫᱚ ᱱᱮᱛᱟᱨ ᱱᱟᱦᱟᱜ ᱫᱟᱜ ᱜᱮᱥᱮ ᱞᱟᱜᱟᱜ ᱟᱥᱮ ᱵᱟᱝ ᱦᱟᱸᱜ ᱟᱞᱮ ᱥᱮᱫ ᱫᱚ ᱠᱟᱹᱴᱤᱡ ᱡᱟᱭᱜᱟ ᱠᱚ ᱜᱷᱩᱴᱩ ᱧᱚᱜ ᱜᱮᱭᱟ ᱫᱚᱢᱮ ᱫᱷᱤᱨᱤ ᱴᱟᱭᱤᱯ ᱜᱮᱭᱟ ᱩᱱᱟᱹᱜ ᱜᱷᱩᱴᱩ ᱨᱮᱱᱟᱜ ᱫᱚ ᱵᱟᱝ ᱨᱚᱦᱚᱭᱚᱜ ᱜᱮᱭᱟ
ᱚᱸ
ᱡᱩᱫᱤ ᱚᱱᱠᱟ ᱡᱩᱫᱤ ᱰᱷᱮᱨ ᱧᱚᱜ ᱜᱮ ᱫᱟᱜᱟ ᱛᱟᱦᱞᱮ ᱠᱷᱟᱱ ᱫᱚ ᱜᱷᱩᱴᱩ ᱨᱮ ᱨᱚᱦᱚᱭᱚᱜᱼᱟ ᱟᱨ ᱵᱟᱠᱷᱟᱡ ᱫᱚ ᱵᱟᱝ ᱨᱚᱦᱚᱭᱚᱜᱼᱟ
ᱟᱪᱪᱷᱟ
ᱚᱸ
ᱛᱟᱨ ᱢᱟᱱᱮ ᱴᱚᱸᱰᱟᱝ ᱧᱚᱜ ᱜᱮᱭᱟ ᱵᱟᱝ
ᱦᱮᱸ ᱦᱮᱸ ᱴᱚᱸᱰᱚᱝ ᱧᱚᱜ ᱜᱮᱭᱟ
ᱚᱸ
ᱚᱱᱠᱟ ᱟᱯᱮ ᱥᱮᱫ ᱫᱚ ᱢᱟᱱᱮ ᱜᱷᱩᱴᱩ ᱠᱚᱨᱮ ᱪᱟᱥ ᱦᱩᱭᱩᱜ ᱜᱮᱭᱟ
ᱦᱮᱸ ᱱᱚᱝᱠᱟ ᱜᱷᱩᱴᱩ ᱠᱚᱨᱮ ᱪᱟᱥ ᱫᱚ ᱦᱩᱭᱩᱜ ᱜᱮᱭᱟ ᱫᱟᱜ ᱡᱳᱨ ᱧᱚᱜ ᱮ ᱫᱟᱜ ᱞᱮᱠᱷᱟᱱ ᱜᱮ ᱫᱚᱢᱮ ᱫᱚ ᱵᱟᱝ ᱟᱸᱡᱮᱫᱚᱜᱼᱟ ᱟᱫᱚ ᱡᱟᱹᱲᱤ ᱜᱮ ᱚᱠᱟ ᱞᱮᱠᱟ ᱡᱟᱹᱲᱤᱭᱟᱞᱮ ᱠᱟᱱᱟ ᱤᱱᱟᱹ ᱠᱷᱟᱱ ᱜᱮ ᱤᱱᱟᱹ ᱜᱮ ᱟᱨᱠᱤ ᱤᱱᱟᱹ ᱪᱮᱛᱟᱱ ᱨᱮᱜᱮ ᱞᱮ ᱠᱚᱭᱚᱜ ᱟᱠᱟᱫᱟ ᱫᱟᱜ ᱡᱟᱹᱲᱤ ᱜᱮ
ᱦᱚᱸ ᱦᱚᱸ ᱦᱚᱸ ᱟᱨ ᱚᱱᱠᱟ ᱛᱟᱦᱞᱮ ᱥᱚᱵᱡᱤ ᱠᱚ ᱟᱲᱟᱜ ᱥᱟᱠᱟᱢ ᱠᱚ ᱚᱱᱠᱟ ᱫᱚ ᱪᱮᱫ ᱠᱚᱯᱮ ᱪᱟᱥ ᱜᱮᱭᱟ ᱮᱠᱷᱚᱱ ᱫᱚ
ᱮᱠᱷᱚᱱ ᱫᱚ ᱢᱟᱨᱟᱝ ᱟᱠᱷᱨᱤᱧ ᱞᱮᱠᱟ ᱛᱮᱫᱚ ᱞᱮ ᱪᱟᱥ ᱜᱮᱭᱟ ᱵᱮᱸᱜᱟᱲ ᱠᱚ ᱟᱨ ᱚᱲᱟᱜ ᱡᱚᱢ ᱞᱮᱠᱟ ᱛᱮᱫᱚ ᱦᱚᱛᱚᱫ ᱠᱚᱸᱰᱷᱟ ᱠᱩᱸᱫᱽᱨᱤ ᱟᱨ ᱥᱟᱹᱨᱩ ᱱᱚᱱᱛᱮ ᱢᱟᱹᱨᱤᱪ ᱠᱚ ᱚᱱᱠᱟ ᱱᱤᱡᱮ ᱚᱲᱟᱜ ᱡᱚᱢ ᱞᱮᱠᱟ ᱛᱮᱞᱮ ᱪᱟᱥ ᱜᱮᱭᱟ ᱟᱨᱠᱤ
ᱱᱤᱡᱮ ᱚᱲᱟᱜ ᱡᱚᱢ ᱞᱮᱠᱟ ᱛᱚ ᱪᱟᱥ ᱜᱮᱼᱟ ᱵᱟᱡᱟᱨ ᱨᱮ ᱦᱟᱛᱟᱣ ᱫᱚᱢᱮ ᱫᱟᱢ ᱦᱟᱸᱜ ᱦᱮᱸ ᱟᱫᱚ ᱚᱲᱟᱜ ᱨᱮ ᱪᱟᱥ ᱛᱟᱦᱮᱱ ᱠᱷᱟᱡ ᱫᱚ ᱠᱤᱨᱤᱧ ᱟᱹᱜᱩ ᱫᱚ ᱵᱟᱭ ᱞᱟᱜᱟᱜᱼᱟ
ᱠᱤᱨᱤᱧ ᱦᱚᱸ ᱵᱟᱭ ᱞᱟᱜᱟᱜᱼᱟ ᱟᱨ ᱡᱚᱠᱷᱚᱱ ᱛᱚᱠᱷᱚᱱ ᱟᱨᱠᱤ
ᱦᱮᱸ ᱦᱮᱸ ᱮᱠᱫᱚᱢ ᱮᱠᱫᱚᱢ
ᱟᱯᱮ ᱫᱚ ᱵᱟᱯᱮ ᱨᱚᱦᱚᱭ ᱠᱟᱜᱼᱟ
ᱟᱞᱮ ᱦᱚᱸ ᱚᱱᱠᱟ ᱚᱲᱟᱜ ᱡᱚᱢ ᱨᱮ ᱞᱮᱠᱟ ᱜᱮᱞᱮ ᱨᱚᱦᱚᱭᱟ ᱚᱱᱠᱟ ᱵᱟᱡᱟᱨ ᱨᱮ ᱟᱠᱷᱨᱤᱧ ᱞᱮᱠᱟ ᱫᱚ ᱵᱟᱝ ᱚᱲᱟᱜ ᱡᱚᱢ ᱞᱮᱠᱟ ᱜᱮ ᱚᱱᱟ ᱵᱮᱸᱜᱟᱲ ᱵᱤᱞᱟᱹᱛᱤ ᱠᱚᱜᱮ ᱞᱮ ᱨᱚᱦᱚᱭ ᱜᱮᱭᱟ
ᱟᱪᱪᱷᱟ
ᱟᱨ ᱚᱱᱟ ᱚᱱᱟ ᱯᱟᱞᱚᱱ ᱟᱲᱟᱜ ᱠᱚ
ᱚᱸ ᱯᱟᱞᱚᱱ ᱟᱲᱟᱜ ᱦᱚᱸ ᱯᱮ ᱨᱚᱦᱚᱭ ᱜᱮᱭᱟ ᱟᱯᱮ ᱫᱚ
ᱦᱮᱸ ᱦᱮᱸ ᱯᱟᱞᱚᱱ ᱟᱲᱟᱜ ᱦᱚᱞᱮ ᱨᱚᱦᱚᱭ ᱜᱮᱭᱟ
ᱟᱪᱪᱷᱟ ᱵᱷᱟᱜᱤ ᱜᱮ ᱫᱚᱢᱮ ᱥᱚᱵᱡᱤ ᱛᱟᱦᱚᱞᱮ ᱯᱮ ᱨᱚᱦᱚᱭᱟ ᱟᱯᱮ ᱫᱚ
ᱦᱮᱸ ᱢᱟᱱᱮ ᱡᱚᱛᱚ ᱜᱮ ᱠᱚᱢ ᱠᱚᱢ ᱢᱟᱱᱮ ᱰᱷᱮᱨ ᱰᱷᱮᱨ ᱫᱚ ᱡᱚᱛᱚ ᱠᱚᱢ ᱠᱚᱢ
ᱦᱳᱭ ᱚᱲᱟᱜ ᱡᱚᱢ ᱞᱮᱠᱟ ᱟᱨᱠᱤ
ᱦᱮᱸ ᱚᱲᱟᱜ ᱡᱚᱢ ᱞᱮᱠᱟ
ᱦᱩᱸᱢ ᱟᱨ ᱚᱱᱠᱟ ᱛᱟᱦᱚᱞᱮ ᱢᱟᱨᱟᱝ ᱥᱚᱵᱽᱡᱤ ᱠᱚᱫᱚ ᱵᱟᱯᱮ ᱪᱟᱥ ᱵᱟᱲᱟ ᱟᱠᱟᱫᱟ
ᱵᱟᱝ ᱵᱟᱝ ᱢᱟᱨᱟᱝ ᱥᱩᱵᱡᱤ ᱠᱚᱫᱚ ᱵᱟᱞᱮ ᱪᱟᱥ ᱠᱟᱜ ᱟ ᱚᱱᱠᱟ ᱥᱚᱵᱡᱤ ᱪᱟᱥ ᱞᱮᱠᱟ ᱚᱱᱠᱟ ᱚᱲᱟᱜ ᱨᱮ ᱧᱮᱞ ᱦᱚᱲ ᱵᱟᱹᱱᱩᱜ ᱠᱚᱣᱟ
ᱚ ᱦᱮᱸᱛᱚ ᱧᱮᱞ ᱢᱟ ᱞᱟᱜᱟᱜ ᱜᱮ ᱵᱟᱝᱠᱷᱟᱱ ᱢᱟ
ᱦᱮᱸ ᱦᱮᱸ ᱦᱮᱸ ᱟᱫᱚ ᱱᱚᱝᱠᱟ ᱤᱧ ᱦᱚᱸ ᱵᱟᱨᱨᱮ ᱨᱧ ᱛᱟᱦᱮᱱ ᱜᱮᱭᱟ ᱦᱮᱸ ᱟᱨ ᱚᱱᱠᱟ ᱫᱟᱫᱟ ᱦᱚᱸ ᱵᱟᱦᱨᱮ ᱨᱮ ᱛᱟᱦᱞᱮ ᱚᱲᱟᱜ ᱨᱮ ᱵᱟᱵᱟ ᱢᱚᱛᱚᱭ ᱛᱟᱦᱮᱱᱟ ᱟᱫᱚ ᱟᱫᱚ ᱵᱟᱵᱟ ᱦᱚ ᱫᱚᱠᱟᱱ ᱢᱮᱱᱟᱜ ᱛᱟᱭᱟ ᱩᱱᱤ ᱦᱚᱸ ᱫᱚᱠᱟᱱᱮ ᱪᱟᱞᱟᱜᱼᱟ ᱛᱟᱦᱚᱞᱮ ᱩᱱᱤᱜᱮ ᱚᱱᱠᱟ ᱚᱲᱟᱜ ᱡᱚᱢ ᱞᱮᱠᱟ ᱠᱚᱢ ᱠᱚᱢᱮ ᱨᱚᱦᱚᱭ ᱠᱟᱜᱼᱟ ᱩᱱᱤᱜᱮ ᱧᱮᱞ ᱵᱟᱟᱨ ᱥᱟᱢᱴᱟᱣ
ᱦᱮᱸ ᱦᱮᱸ ᱛᱚ ᱩᱱᱟᱝ ᱜᱟᱱ ᱠᱟᱹᱢᱤ ᱛᱟᱦᱮᱱ ᱛᱮᱫᱚ ᱫᱚᱢᱮ ᱫᱚ ᱧᱮᱞ ᱫᱚ ᱵᱟᱝ ᱜᱟᱱᱚᱜᱼᱟ ᱟᱫᱚ ᱮᱱᱛᱮ ᱨᱮᱦᱚᱸ ᱱᱚᱶᱟ ᱠᱚ ᱨᱚᱦᱚᱭ ᱞᱮᱠᱷᱟᱡ ᱤᱱᱟᱹ ᱦᱚᱸ ᱟᱹᱰᱤ ᱩᱛᱟᱹᱨ
ᱦᱮᱸ
ᱛᱟᱦᱚᱞᱮ ᱱᱚᱣᱟ ᱟᱹᱞᱩ ᱠᱚᱦᱚᱸ ᱵᱟᱯᱮ ᱪᱟᱥ ᱜᱮᱭᱟ
ᱵᱟᱝ ᱟᱞᱮ ᱚᱱᱛᱮ ᱟᱹᱞᱩ ᱠᱚᱫᱚ ᱵᱟᱝᱠᱚ ᱪᱟᱥᱼᱟ ᱚᱱᱠᱟ ᱢᱤᱫᱵᱟᱨ ᱚᱲᱟᱜ ᱚᱲᱟᱜ ᱡᱚᱢ ᱞᱮᱠᱟ ᱟᱞᱚ ᱠᱚ ᱪᱟᱥ ᱜᱮᱭᱟ ᱢᱤᱫᱴᱟᱝ ᱠᱷᱮᱛᱨᱮ ᱟᱨᱠᱤ ᱚᱱᱠᱟ ᱡᱮ ᱟᱠᱠᱷᱨᱤᱧᱟᱠᱚ ᱟᱠᱠᱷᱨᱤᱧ ᱞᱟᱹᱜᱤᱫ ᱚᱱᱠᱟ ᱫᱚ ᱵᱟᱝᱠᱚ ᱪᱟᱥ ᱜᱮᱭᱟ
ᱚ ᱫᱟᱜ ᱠᱚᱨᱮᱱᱟᱜ ᱟᱱᱴᱟᱱ ᱠᱷᱟᱛᱤᱨ ᱥᱮ ᱱᱚᱣᱟ ᱮᱢᱱᱤ ᱛᱮᱜᱮ ᱥᱚᱢᱚᱭ ᱠᱚ ᱵᱟᱝ ᱦᱚᱛᱮᱡ ᱛᱮ
ᱫᱚ ᱤᱭᱟᱹ ᱫᱟᱜ ᱨᱮᱭᱟᱜ ᱟᱱᱴᱟᱱ ᱟᱞᱮ ᱫᱚ ᱥᱮᱨᱢᱟ ᱡᱟᱹᱲᱤ ᱫᱟᱜ ᱵᱷᱚᱨᱥᱟ ᱜᱮ ᱚᱱᱠᱟ ᱠᱮᱱᱮᱞ ᱫᱟᱜ ᱠᱚᱫᱚ ᱚᱱᱠᱟ ᱵᱟᱹᱱᱩᱜᱼᱟ ᱥᱮ ᱚᱱᱠᱟ ᱢᱤᱱᱤ ᱠᱚᱦᱚᱸ ᱵᱟᱹᱱᱩᱜᱼᱟ
ᱚ ᱛᱟᱦᱞᱮ ᱦᱩᱲᱩ ᱦᱚᱸ ᱢᱤᱫ ᱫᱷᱟᱣ ᱜᱮᱯᱮ ᱪᱟᱥ ᱜᱮᱭᱟ
ᱦᱮᱸ ᱦᱩᱲᱩ ᱦᱚᱸ ᱢᱤᱫ ᱫᱷᱟᱣ ᱜᱮᱞᱮ ᱪᱟᱥ ᱜᱮᱭᱟ ᱚᱱᱟ ᱵᱚᱨᱥᱟᱨ ᱨᱮ
ᱚ ᱚᱱᱟ ᱵᱷᱤᱛᱤᱨ ᱛᱮ ᱛᱟᱦᱚᱞᱮ ᱟᱫᱚ ᱪᱟᱥ ᱵᱟᱥ ᱫᱚ ᱚᱱᱠᱟ ᱫᱚ ᱵᱟᱹᱱᱩᱜ ᱟᱠᱟᱫᱟ
ᱵᱟᱝ ᱵᱟᱝ ᱚᱱᱠᱟ ᱡᱟᱦᱟᱸ ᱚᱱᱠᱟ ᱦᱩᱲᱩ ᱨᱟᱠᱟᱵ ᱯᱚᱨᱮ ᱡᱟᱦᱟᱸ ᱚᱱᱠᱟ ᱛᱩᱲᱤ ᱠᱚ ᱢᱤᱫ ᱵᱟᱨ ᱠᱚ ᱮᱨ ᱠᱷᱟᱡ ᱠᱚ ᱮᱨ ᱪᱮᱫᱟᱜ ᱟᱨ ᱵᱟᱠᱷᱟᱡ ᱫᱚ ᱵᱟᱝ
ᱦᱮᱸᱛᱚ ᱟᱞᱮ ᱱᱚᱱᱛᱮ ᱫᱚ ᱡᱮᱢᱚᱱ ᱦᱩᱲᱩ ᱨᱟᱠᱟᱵ ᱥᱟᱶᱛᱮᱜᱮ ᱛᱩᱲᱤ ᱠᱷᱚᱥᱞᱟ ᱱᱚᱣᱟ ᱠᱚᱣᱟᱜ ᱠᱷᱟᱱ ᱠᱚ ᱮᱨᱟ
ᱦ
ᱟᱨ ᱟᱱᱠᱟ ᱥᱚᱵᱡᱤ ᱡᱟᱦᱟᱸᱭ ᱠᱚᱫᱚ ᱫᱚᱢᱮ ᱢᱟᱨᱟᱝ ᱢᱟᱨᱟᱝ ᱪᱟᱹᱥᱤ ᱠᱟᱱᱟ ᱠᱚ ᱥᱚᱵᱡᱤ ᱠᱚ ᱟᱠᱷᱨᱤᱧᱟ ᱚᱱᱠᱟ ᱢᱟᱱᱮ ᱞᱟᱜᱟᱛᱟᱨ ᱜᱮ ᱪᱟᱥ ᱫᱚ ᱦᱩᱭᱩᱜᱼᱟ ᱪᱟᱥ ᱨᱮᱱᱟᱜ ᱫᱚ ᱵᱚᱱᱫᱚ ᱵᱟᱹᱱᱩᱜ ᱟᱠᱟᱫᱟᱼᱟ
ᱟᱨ ᱢᱬᱮ ᱪᱟᱥ ᱫᱚ ᱢᱟᱱᱮ ᱵᱟᱢ ᱢᱤᱫ ᱞᱮᱛᱟᱲ ᱜᱮ ᱦᱩᱲᱩ ᱯᱮ ᱨᱚᱦᱚᱭ ᱠᱮᱫ ᱦᱩᱲᱩ ᱨᱟᱠᱟᱵ ᱮᱱᱟ ᱚᱱᱟ ᱯᱚᱨᱮ ᱜᱮ ᱟᱨᱚ ᱮ ᱛᱩᱲᱤ ᱛᱤᱞᱢᱤᱧ ᱠᱚ ᱦᱩᱭᱱᱟ ᱟᱨ ᱚᱱᱟ ᱨᱟᱠᱟᱵ ᱟᱨᱚ ᱥᱟᱹᱨᱩ ᱠᱚ ᱤᱭᱟᱹ ᱠᱚ ᱚᱱᱟ ᱠᱚ ᱢᱟᱱᱮ ᱪᱟᱥ ᱟᱠᱟ ᱜᱮ ᱢᱮᱱᱟᱜᱼᱟ
ᱦᱮᱸ ᱟᱨ ᱡᱚᱱᱰᱨᱟ ᱠᱚᱫᱚᱯᱮ ᱨᱚᱦᱚᱭᱮᱫᱟ ᱥᱮ ᱵᱟᱝ ᱵᱟᱲᱜᱮ ᱠᱚᱨᱮᱫ
ᱵᱟᱝ ᱞᱟᱦᱟ ᱛᱮᱫᱚ ᱨᱚᱦᱚᱭ ᱦᱩᱭᱩᱜ ᱠᱟᱱ ᱛᱟᱦᱮᱸᱫ ᱦᱮᱸ ᱱᱮᱛᱟᱨ ᱫᱚ ᱵᱟᱝ ᱠᱚ ᱨᱚᱦᱚᱭᱮᱫᱼᱟ
ᱚ
ᱞᱟᱦᱟᱛᱮ ᱟᱛᱩᱨ ᱨᱮ ᱢᱟᱱᱮ ᱯᱨᱟᱭ ᱦᱚᱲ ᱜᱮᱠᱚ ᱨᱚᱦᱚᱭᱮᱫ ᱛᱟᱦᱮᱱᱟ ᱵᱟᱲᱜᱮ ᱨᱮ ᱠᱤᱱᱛᱩ ᱱᱮᱛᱟᱨ ᱫᱚ ᱵᱟᱠᱚ ᱨᱚᱦᱚᱭᱮᱫᱼᱟ
ᱚ ᱛᱟᱞᱦᱮ ᱱᱚᱣᱟ ᱫᱚ ᱠᱤᱨᱤᱧ ᱡᱚᱢ ᱜᱮ ᱱᱤᱛᱳᱜ ᱫᱚ ᱵᱟᱝ ᱚ ᱦᱮᱸᱛᱚ ᱫᱟᱬᱟᱱ ᱠᱚᱫᱚᱢ ᱠᱩᱥᱤᱭᱟᱜᱼᱟ ᱥᱮ ᱵᱟᱝ
ᱫᱟᱬᱟᱱ ᱠᱚᱫᱚ ᱠᱩᱥᱤ ᱫᱚᱩᱧ ᱠᱩᱥᱤᱭᱟᱜ ᱜᱮᱭᱟᱜ ᱟᱫᱚ ᱱᱤᱛ ᱫᱷᱟᱹᱵᱤᱡ ᱛᱮᱚᱱᱠᱟ ᱫᱟᱬᱟᱱ ᱫᱚᱦᱟᱜ ᱵᱟᱹᱧ ᱪᱟᱞᱟᱣ ᱟᱠᱟᱱᱟ ᱚᱱᱠᱟ ᱟᱫᱚ ᱚᱱᱠᱟ ᱚᱞᱚᱜ ᱡᱤᱭᱚᱱ ᱨᱮ ᱢᱤᱱᱟᱹᱧ ᱦᱚᱛᱮᱡ ᱛᱮᱦᱟᱸᱜ ᱵᱟᱹᱧ ᱪᱟᱞᱟᱣ ᱫᱟᱲᱮ ᱠᱟᱫᱟ ᱚᱱᱠᱟ ᱫᱟᱬᱟᱱ ᱠᱚᱫᱚ ᱦᱟᱸᱜ
ᱱᱟᱯᱟᱭ ᱠᱟᱛᱷᱟ ᱚᱞᱚᱜ ᱡᱤᱭᱚᱱ ᱥᱟᱶ ᱡᱚᱯᱲᱟᱣ ᱢᱮᱱᱟᱜ ᱟᱠᱟᱫ ᱢᱮᱭᱟ
ᱦᱮᱸ ᱦᱮᱸ
ᱚ ᱛᱟᱦᱚᱞᱮ ᱵᱩᱨᱩ ᱵᱚᱸᱜᱟ ᱠᱚ ᱦᱩᱭᱩᱜ ᱠᱟᱱᱟ ᱱᱚᱣᱟ ᱠᱚᱫᱚᱢ ᱟᱸᱡᱚᱢ ᱵᱟᱲᱟ ᱟᱠᱟᱫᱟ ᱥᱮ ᱵᱟᱝ
ᱦᱮᱸ ᱦᱮᱸᱚᱢᱫ ᱠᱟᱜ ᱜᱤᱭᱟᱹᱧ ᱦᱟᱸᱜ ᱵᱩᱨᱩ ᱵᱚᱸᱜᱟ ᱠᱚ
ᱛᱤᱱᱟᱹᱜ ᱜᱟᱱ ᱥᱟᱺᱜᱤᱧ ᱛᱟᱯᱮᱭᱟ
ᱦᱮᱸ ᱟᱫᱚ ᱟᱞᱮ ᱥᱮᱫ ᱠᱷᱚᱱ ᱫᱚ ᱦᱟᱸᱜ ᱥᱟᱜᱤᱧ ᱜᱮᱭᱟ ᱟᱫᱚ ᱱᱚᱸᱰᱮ ᱱᱤᱛᱚᱜ ᱡᱟᱦᱟᱸ ᱵᱚᱨᱛᱚᱢᱟᱱ ᱡᱟᱦᱟᱸ ᱨᱮ ᱢᱤᱱᱤᱧᱟ ᱱᱚᱰᱮ ᱠᱷᱚᱱᱟᱜ ᱫᱚ ᱚ ᱥᱩᱨ ᱜᱮ ᱞᱟᱹᱭ ᱭᱟᱠᱚ ᱟᱫᱚ ᱦᱟᱸᱜ ᱪᱟᱞᱟᱣ ᱵᱟᱲᱟ ᱵᱟᱝ ᱦᱩᱭ ᱠᱟᱱᱟ ᱟᱫᱚ ᱪᱟᱞᱟᱜ ᱢᱚᱱᱮ ᱦᱩᱭ ᱞᱮᱱᱟ ᱟᱫᱚ ᱱᱤᱭᱟᱹ ᱵᱟᱨ ᱦᱚᱸ ᱵᱟᱝ ᱥᱚᱢᱵᱷᱚᱵᱚᱜ ᱠᱟᱱᱟ ᱢᱟᱱᱮ ᱯᱚᱨᱤᱠᱷᱟ ᱠᱚ ᱢᱮᱱᱟᱜ ᱛᱟᱞᱮᱭᱟ ᱦᱟᱸᱜ ᱟᱫᱚ ᱚᱱᱟ ᱠᱷᱟᱹᱛᱤᱨ ᱛᱮ ᱦᱟᱸᱜ ᱵᱟᱝ ᱥᱚᱢᱵᱷᱚᱵᱚᱜ ᱠᱟᱱᱟ
ᱦᱮᱸᱛᱚ ᱵᱤᱱᱤᱰ ᱫᱚ ᱮᱢᱜᱮ ᱦᱩᱭᱩᱜᱼᱟ ᱚᱞᱚᱜ ᱡᱤᱭᱚᱱ ᱨᱮᱫᱚ ᱛᱮᱜᱮ ᱞᱟᱦᱟ ᱪᱟᱞᱟᱜ ᱦᱩᱭᱩᱜ ᱟ ᱥᱮ
ᱦᱳᱭ
ᱚᱞᱚᱜ ᱥᱟᱶ ᱡᱚᱯᱲᱟᱣ ᱢᱮᱱᱟᱜ ᱢᱮᱭᱟ ᱟᱫᱚ ᱪᱮᱫ ᱞᱮᱠᱟᱢ ᱵᱩᱡᱷᱟᱹᱣ ᱮᱼᱟ
ᱦᱮᱸ ᱵᱷᱟᱹᱜᱤ ᱜᱮ ᱟᱫᱚ ᱤᱧᱦᱚᱸ ᱱᱤᱛᱚᱜ ᱱᱚᱣᱟ ᱢᱟᱱᱮ ᱟᱵᱩᱣᱟᱜ ᱡᱟᱦᱟᱸ ᱚᱞ ᱪᱤᱠᱤ ᱡᱟᱱᱟᱢ ᱟᱲᱟᱝ ᱚᱱᱟ ᱚᱱᱟ ᱛᱮᱜᱤᱧ ᱯᱟᱲᱦᱟᱜ ᱠᱟᱱᱟ ᱟᱫᱚᱭᱟᱜ ᱪᱤᱠᱤᱛᱮ ᱯᱟᱲᱦᱟᱣ ᱠᱟᱛᱮ ᱟᱹᱰᱤ ᱢᱟᱱᱮ ᱜᱚᱨᱚᱵᱽ ᱵᱩᱡᱷᱟᱹᱜᱼᱟ ᱢᱟᱱᱮ ᱵᱩᱡᱷᱟᱹᱣ ᱨᱮ ᱡᱟᱦᱟᱱᱟᱜ ᱠᱚ ᱯᱟᱲᱦᱟᱣ ᱨᱮ ᱵᱩᱡᱷᱟᱹᱣ ᱨᱮ ᱢᱮᱱᱟᱜᱼᱟ ᱟ. ᱲᱤ ᱞᱚᱜᱚᱱᱮᱢ ᱵᱩᱡᱷᱟᱹᱣᱟ
ᱦᱮᱸ ᱢᱟᱱᱮ ᱥᱚᱞᱦᱮᱛᱮ ᱵᱩᱡᱷᱟᱹᱜᱚᱜ ᱠᱟᱱᱟ ᱟᱡᱟᱨ ᱫᱚ ᱵᱟᱭ ᱧᱟᱢᱚᱜ ᱠᱟᱱᱟ᱾
ᱦᱮᱸ ᱟᱡᱷᱟᱨ ᱫᱚ ᱵᱟᱭ ᱧᱟᱢᱚᱜ ᱠᱟᱱᱟ᱾
ᱦᱮᱸ ᱟᱹᱰᱤ ᱱᱟᱯᱟᱭ ᱠᱟᱛᱷᱟ ᱟᱵᱚᱣᱟᱜ ᱡᱟᱱᱟᱢ ᱟᱲᱟᱝ᱾ ᱯᱟᱲᱦᱟᱜ ᱠᱟᱱᱟ ᱟᱵᱚᱣᱟᱜ ᱡᱟᱱᱟᱢ ᱟᱲᱟᱝ ᱡᱮᱢᱚᱱ ᱞᱟᱦᱟ ᱥᱮᱫ ᱞᱟᱦᱟᱜ ᱢᱟ ᱱᱚᱣᱟ ᱜᱮᱛᱚ ᱡᱚᱛᱚ ᱦᱚᱲ ᱵᱚᱱ ᱠᱩᱨᱩᱢᱩᱴᱩᱭᱟ᱾
ᱦᱳᱭ ᱻᱦᱳᱭ ᱻᱦᱳᱭ ᱮᱠᱫᱚᱢ
ᱟᱫᱚ ᱟᱵᱚᱣᱟᱜ ᱥᱤᱠᱷᱱᱟᱹᱛ ᱨᱮ ᱱᱟᱦᱟᱜ ᱚᱠᱟ ᱞᱮᱠᱟᱱᱟᱜ ᱵᱚᱱᱚᱫᱚᱞᱮᱢ ᱧᱮᱞᱮᱜᱼᱟ?
ᱦᱮᱸ ᱵᱚᱱᱚᱫᱚᱞ ᱫᱚ ᱦᱟᱸᱜ ᱩᱱᱟᱹᱜ ᱴᱟᱭ ᱫᱚ ᱟᱹᱣᱨᱤ ᱞᱟᱦᱟᱜ ᱛᱟᱵᱚᱱᱟ ᱟᱫᱚ ᱱᱚᱜᱼᱚᱭ ᱡᱮᱢᱚᱱ ᱪᱮᱛᱟᱱ ᱥᱮᱫ ᱨᱮᱜᱮ ᱠᱚ ᱠᱚᱞᱮᱡᱽ ᱠᱚᱨᱮ ᱡᱮᱢᱚᱱ ᱛᱟᱦᱮᱱ ᱠᱟᱱᱟ᱾ ᱠᱤᱱᱛᱩ ᱯᱨᱟᱭᱢᱟᱨᱤ ᱦᱟᱭ ᱤᱥᱠᱩᱞ ᱨᱮᱫᱚ ᱚᱱᱟ ᱠᱚᱨᱮ ᱫᱚ ᱠᱟᱹᱴᱤᱡ ᱠᱚᱢ ᱜᱮᱛᱟᱵᱚᱱᱟ ᱦᱟᱜ᱾ ᱢᱟᱱᱮ ᱩᱱᱟᱹᱜ ᱫᱚ ᱦᱟᱸᱜ ᱟᱹᱣᱨᱤ ᱵᱚᱫᱚᱞᱚᱜ ᱛᱟᱵᱚᱱᱟ ᱦᱟᱸᱜ ᱢᱟᱱᱮ ᱠᱷᱩᱵ ᱠᱚᱢ ᱜᱤᱫᱽᱨᱟᱹ ᱜᱮ ᱦᱟᱸᱜ ᱠᱚ ᱯᱟᱲᱦᱟᱜ ᱠᱟᱱᱟ ᱚᱞ ᱪᱤᱠᱤ ᱛᱮᱫᱚ ᱢᱮᱱᱠᱷᱟᱱ ᱵᱟᱝᱞᱟ ᱥᱮᱫ ᱜᱮᱠᱚ ᱞᱟᱦᱟᱜ ᱠᱟᱱ ᱛᱟᱵᱚᱱᱟ ᱵᱟᱹᱲᱛᱤ᱾ ᱦᱮᱸ ᱟᱫᱚ ᱵᱟᱹᱭ ᱵᱟᱹᱭᱛᱮ ᱦᱟᱸᱜ ᱵᱚᱫᱚᱞᱚᱜ ᱜᱮᱛᱟᱵᱚᱱ ᱜᱮᱪᱚ ᱦᱟᱸᱜ᱾
ᱟᱫᱚ ᱵᱚᱫᱚᱞ ᱛᱮᱱ ᱠᱚᱢᱟ ᱟᱵᱚᱜᱮ ᱟᱵᱚᱜᱮᱛᱚ ᱱᱟᱜ ᱱᱤᱛᱚᱜ ᱫᱚ᱾
ᱦᱮᱸ ᱱᱤᱛᱚᱜ ᱫᱚ ᱡᱮᱢᱚᱱ ᱟᱞᱮ ᱦᱟᱜ ᱡᱮᱢᱚᱱ ᱱᱤᱛᱚᱜ ᱟᱞᱮ ᱫᱚ ᱦᱟᱸᱜ ᱥᱮᱠᱮᱱᱰ ᱵᱮᱪ ᱠᱟᱱᱟᱞᱮ ᱦᱟᱸᱜ ᱡᱮᱢᱚᱱ ᱤᱭᱟ. ᱮᱢᱮ ᱞᱮ ᱯᱩᱨᱟᱹᱣᱮᱫᱼᱟ ᱦᱟᱸᱜ᱾ ᱥᱟᱱᱛᱟᱞᱤ ᱛᱮ ᱦᱮᱸ ᱟᱞᱮ ᱟᱞᱮᱠᱷᱚᱱ ᱢᱟᱲᱟᱝ ᱵᱮᱪ ᱠᱚ ᱛᱟᱦᱮᱸ ᱠᱟᱱᱟ ᱥᱤᱱᱤᱭᱟᱨ ᱫᱟᱫᱟ ᱛᱟᱠᱚ᱾ ᱩᱱᱠᱩ ᱫᱚᱠᱚ ᱠᱚᱢᱯᱞᱤᱴ ᱠᱟᱜᱼᱟ ᱟᱫᱚ ᱟᱞᱮ ᱛᱚᱵᱮ ᱦᱟᱸᱜ ᱠᱤᱪᱷᱩ ᱢᱟᱱᱮ ᱡᱟᱭᱜᱟ ᱨᱮ ᱵᱟᱞᱮ ᱥᱮᱴᱮᱨ ᱞᱮᱱᱠᱷᱟᱡ ᱦᱟᱸᱜ ᱟᱵᱚ ᱛᱟᱭᱚᱢ ᱥᱮᱫ ᱨᱮᱱ ᱦᱟᱸᱜ ᱦᱟᱸᱜ ᱩᱱᱠᱩ ᱦᱟᱸᱜ ᱢᱟᱱᱮ ᱞᱟᱹᱭᱮᱫᱼᱟ ᱠᱚ ᱪᱤᱠᱤᱛᱮ ᱯᱟᱲᱦᱟᱣ ᱠᱟᱛᱮᱫ ᱪᱮᱫ ᱦᱩᱭᱩᱜᱼᱟᱻ
ᱟᱹᱭᱩᱨ ᱥᱩᱛᱩᱜ ᱨᱮᱱ ᱦᱚᱲ ᱵᱟᱠᱚ ᱧᱟᱢᱮᱫ ᱠᱚᱣᱟ᱾
ᱦᱳᱭ ᱦᱳᱭ ᱚᱱᱮ ᱚᱱᱟ ᱠᱷᱟᱹᱛᱤᱨ ᱛᱮᱜᱮ ᱦᱟᱸᱜ ᱟᱠᱚᱨᱮᱱ ᱟᱹᱭᱩᱵᱟᱵᱟ ᱛᱟᱠᱚ ᱠᱚ ᱞᱟᱹᱭᱟ ᱚᱲᱟᱜ ᱨᱮᱱ ᱮᱱ ᱠᱚᱠᱚ ᱞᱟᱹᱭᱟ ᱡᱮ ᱦᱮᱸ ᱪᱤᱠᱤᱛᱮ ᱯᱟᱲᱟᱣ ᱠᱟᱛᱮᱜ ᱯᱟᱞᱮ ᱪᱮᱫ ᱦᱚᱸ ᱵᱟᱝ ᱧᱟᱢᱚᱜ ᱚᱱᱟ ᱦᱚᱛᱮ ᱛᱮ ᱞᱟ. ᱜᱥᱛ ᱵᱟᱠᱚ ᱯᱟᱲᱦᱟᱣᱮᱫ ᱠᱚᱣᱟ ᱦᱳᱭᱛᱳ᱾ ᱵᱟᱝᱞᱟ ᱛᱮᱜᱮ ᱠᱚ ᱯᱟᱲᱦᱟᱣᱮᱫ ᱠᱚᱣᱟ᱾
ᱱᱚᱚᱭᱡᱮ ᱢᱟᱱᱵᱚᱱ ᱧᱮᱞᱧᱟᱢᱮᱫ ᱜᱮ ᱥᱟᱢᱟᱝ ᱨᱮ ᱛᱟᱞᱦᱮ ᱛᱟᱵᱚᱱ ᱯᱮ ᱡᱟᱛᱮ ᱞᱚᱜᱚᱱ ᱧᱚᱜ ᱚᱱᱟ ᱡᱟᱭᱜᱟ ᱨᱮᱯᱮ ᱥᱮᱴᱮᱨ ᱫᱟᱲᱮᱭᱟᱜ ᱟᱨᱚ ᱩᱱᱠᱩ ᱠᱟᱹᱴᱤᱡ ᱠᱟᱹᱴᱤᱡ ᱟᱹᱭᱩᱨ ᱨᱟᱠᱟᱵ ᱫᱟᱲᱮᱭᱟᱠᱚ᱾
ᱦᱮᱸ ᱦᱮᱸ ᱢᱟᱱᱮ ᱟᱞᱮ ᱠᱚ ᱱᱤᱛᱚᱜ ᱡᱩᱫᱤ ᱡᱟᱭᱜᱟ ᱨᱮᱞᱮ ᱥᱮᱴᱮᱨ ᱞᱮᱱᱠᱷᱟᱡ ᱦᱮᱸ ᱟᱵᱚᱨᱮᱱ ᱡᱟᱦᱟᱸ ᱛᱤᱱᱟᱹᱜ ᱟᱹᱛᱩ ᱠᱚᱨᱮᱱ ᱟᱭᱩᱼᱵᱟ ᱠᱚᱸ ᱦᱮᱱᱟᱜ ᱠᱚᱣᱟ ᱩᱱᱠᱩ ᱦᱩᱠᱚᱸ ᱵᱩᱡᱷᱟᱹᱣ ᱫᱟᱲᱮ ᱡᱮ ᱦᱮᱸ ᱵᱟᱝᱢᱟ ᱪᱤᱠᱤᱛᱮ ᱯᱟᱲᱦᱟᱣ ᱠᱟᱛᱮ ᱦᱚᱸ ᱡᱟᱦᱟᱱᱟᱜ ᱵᱟᱝ ᱡᱟᱦᱱᱟᱜ ᱠᱟᱹᱢᱤ ᱧᱟᱢᱚᱜ ᱜᱮᱭᱟ᱾ ᱫᱚ ᱟᱨᱚ ᱡᱟᱦᱟᱸᱭ ᱜᱤᱫᱽᱨᱟᱹ ᱠᱚ ᱦᱮᱱᱟᱜ ᱠᱚᱣᱟ ᱦᱩᱰᱤᱧ ᱩᱱᱠᱚ ᱩᱱᱠᱩ ᱢᱟᱱᱮ ᱟᱨᱚ ᱠᱚ ᱯᱟᱲᱦᱟᱣ ᱠᱩ ᱵᱷᱩᱨᱛᱤ ᱫᱟᱲᱮᱣᱟᱠᱚᱣᱟ᱾
ᱦᱮ ᱯᱟᱲᱦᱟᱣ ᱪᱮᱛᱟᱱ ᱨᱮ ᱫᱚᱨᱚᱫ ᱦᱮᱡ ᱟᱠᱚᱣᱟ ᱟᱨ ᱟᱠ
ᱦᱮᱸ ᱦᱮᱸ ᱦᱮᱸ ᱢᱤᱫᱴᱟᱝ ᱵᱤᱥᱮᱥ ᱦᱮᱡ ᱟᱠ ᱯᱟᱹᱛᱭᱟᱹᱣ ᱦᱮᱡ ᱟᱠᱚᱣᱟ ᱡᱮᱮᱸ ᱵᱟᱝᱢᱟ ᱪᱤᱠᱤ ᱯᱟᱲᱦᱟᱣ ᱠᱟᱛᱮᱜ ᱦᱚᱸ ᱧᱟᱢᱚᱜᱼᱟ
ᱦᱳᱭ ᱥᱟᱱᱛᱟᱞᱤ ᱛᱮ ᱯᱟᱲᱦᱟᱣ ᱠᱟᱛᱮᱜ ᱥᱟᱹᱨᱤᱜᱮ ᱜᱚᱨᱚᱵᱽ ᱵᱩᱡᱷᱟᱹᱜᱼᱟ ᱟᱨ ᱢᱟᱲᱟᱝ ᱛᱮ ᱢᱟᱲᱟᱝ ᱥᱮᱫ ᱥᱮᱱ ᱫᱟᱲᱮᱭᱟᱜ ᱠᱷᱟᱱ ᱢᱟ ᱟᱨᱚ ᱱᱟᱯᱟᱭ ᱵᱩᱡᱷᱟᱹᱜᱼᱟ ᱟᱨ ᱱᱤᱡᱮᱨᱟᱜ
ᱦᱮᱸ
ᱞᱟᱠᱪᱟᱨ ᱠᱟᱞᱪᱟᱨ ᱠᱚ ᱵᱟᱨᱮᱛᱮ ᱟᱨᱚ ᱯᱩᱥᱴᱟᱹᱣ ᱛᱮ ᱵᱟᱲᱟᱭᱚᱜᱼᱟ᱾
ᱦᱮᱸ ᱦᱮᱸ ᱦᱮᱸ ᱦᱮᱸ ᱦᱮᱸ ᱮᱠᱫᱚᱢ ᱮᱠᱟᱞ ᱜᱮ᱾
ᱛᱟᱦᱚᱞᱮ ᱮᱱᱮᱡ ᱥᱮᱨᱮᱧ ᱠᱚ ᱟ ᱛᱤᱱᱟᱹᱝ ᱜᱟᱱ ᱱᱚᱝᱠᱟᱱᱟᱜ ᱮᱢ ᱵᱟᱲᱟᱭᱟ ᱡᱟᱦᱟᱸ ᱫᱚ ᱟᱵᱚᱣᱟᱜ ᱦᱩᱭᱩᱜ ᱛᱟᱵᱚᱱᱟ?
ᱮᱱᱮᱡ ᱥᱮᱨᱮᱧ ᱠᱚᱫᱚ ᱵᱟᱲᱟᱭ ᱦᱮᱱᱟᱜ ᱮᱱᱮ ᱥᱮᱨᱮᱧ ᱠᱚ ᱫᱚ ᱵᱟᱴᱟᱭ ᱦᱨᱱᱟ ᱜᱮᱭᱟ ᱮᱱᱮᱡ ᱥᱮᱨᱮᱧ ᱠᱚᱫᱚ ᱵᱟᱲᱟᱭ ᱦᱮᱱᱟᱜ ᱜᱮᱭᱟ ᱡᱮᱢᱚᱱ ᱦᱮᱱᱟᱜ ᱛᱟᱵᱚᱱᱟ ᱫᱚᱝ ᱦᱮᱱᱟ ᱛᱟᱵᱚᱱᱟ ᱞᱟᱜᱽᱲᱮ ᱦᱮᱱᱟᱜ ᱵᱟᱦᱟ ᱥᱚᱦᱨᱟᱭ ᱵᱟᱦᱟ ᱥᱚᱦᱨᱟᱭ ᱨᱮᱭᱟᱜ ᱮᱱᱮᱡ ᱦᱮᱱᱟᱜ ᱛᱟᱵᱚᱱᱟ
ᱦᱮᱸ
ᱦᱮᱸ ᱟᱫᱚ ᱠᱟᱨᱟᱢ ᱦᱚᱸ ᱦᱩᱭᱩᱜ ᱜᱮᱭᱟ
ᱳ ᱥᱮᱴᱮᱨ ᱵᱟᱲᱟ ᱟᱠᱟᱱ ᱜᱮᱭᱟᱢ
ᱦᱮᱸ ᱦᱮᱸ ᱠᱟᱨᱟᱢ ᱠᱚ ᱥᱮᱴᱪᱮᱨᱟ ᱵᱟᱲᱟ ᱦᱩᱭ ᱟᱠᱟᱱ ᱜᱮᱭᱟ ᱟᱸᱡᱚᱢ ᱦᱩᱭ ᱟᱠᱟᱱ ᱜᱮᱭᱟ
ᱦᱮᱸ ᱟᱨ ᱡᱮᱦᱮᱛᱩ